ᱦᱮᱞᱳ ᱦᱮᱸ ᱟᱸᱡᱚᱢᱚᱜ ᱠᱟᱱᱟ ᱜᱚᱝᱠᱮ?
ᱦᱮᱸ ᱟᱸᱡᱚᱢᱚᱜ ᱠᱟᱱᱟ᱾ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ ᱥᱮ?
ᱦᱮᱸ ᱟᱸᱡᱚᱢᱚᱜ ᱠᱟᱱᱟ᱾
ᱦᱳᱭ ᱥᱟᱹᱜᱩᱱ ᱥᱤᱸᱜᱟᱹᱲ
ᱦᱩᱸ ᱥᱟᱜᱩᱱ ᱥᱤᱸᱜᱟᱹᱲ᱾
ᱦᱩᱸ᱾
ᱛᱟᱦᱚᱞᱮ ᱪᱮᱫ ᱠᱚ ᱵᱮᱮᱱ ᱪᱤᱠᱟᱹᱭ ᱮᱫᱟ?
ᱪᱤᱠᱟᱹ ᱦᱚᱸ ᱵᱟᱝ ᱜᱮ ᱱᱚᱜᱼᱚᱭ ᱟᱹᱞᱤᱧ ᱠᱟᱹᱴᱤᱡ ᱚᱞ ᱵᱩᱡᱷᱟᱹᱣ ᱞᱤᱧᱟᱹ᱾ ᱟᱫᱚ ᱪᱮᱫ ᱱᱤᱭᱟᱹ ᱞᱤᱧ ᱚᱞᱟ ᱚᱱᱟ ᱠᱟᱹᱴᱤᱡ ᱵᱟᱞᱤᱧ ᱵᱩᱡ ᱫᱟᱲᱮᱭᱟᱜ ᱠᱟᱱᱟ?
ᱚ ᱟᱪᱪᱷᱟ ᱟᱪᱪᱷᱟ, ᱪᱮᱫ ᱵᱤᱱ ᱚᱱ ᱞᱟᱹᱜᱤᱫ ᱠᱟᱹᱴᱤᱡ ᱞᱟᱹᱭ ᱵᱤᱱ ᱥᱮ ᱢᱟ?
ᱟᱹᱞᱤᱧ ᱢᱤᱫᱴᱮᱱ ᱯᱩᱛᱷᱤ ᱞᱤᱧ ᱚᱞ ᱞᱟᱹᱜᱤᱫ ᱦᱮᱸᱥᱮ ᱢᱟᱱᱮ ᱟᱵᱚ ᱡᱟᱦᱟᱸ ᱱᱚᱣᱟ ᱫᱷᱟᱹᱨᱛᱤ ᱵᱷᱤᱛᱤᱨ ᱨᱮ ᱡᱤᱭᱟᱹᱞᱤ ᱠᱚ ᱵᱤᱨ-ᱵᱩᱨᱩ ᱠᱚ ᱢᱮᱱᱟᱜᱼᱟ, ᱦᱮᱸᱥᱮ ᱚᱱᱟ ᱠᱚ ᱱᱤᱭᱟᱹ᱾ ᱛᱟᱦᱚᱞᱮ ᱟᱞᱮ ᱟᱹᱞᱤᱧ ᱠᱟᱹᱴᱤᱡ ᱡᱩᱫᱤ ᱚᱱᱟ ᱵᱤᱱ ᱞᱟᱹᱭᱟᱞᱤᱧ ᱠᱮᱭᱟ᱾ ᱟᱹᱰᱤ ᱠᱟᱹᱴᱤᱡ ᱠᱩᱥ ᱞᱤᱧ ᱵᱩᱡᱷᱟᱹᱣ ᱠᱮᱭᱟ ᱟᱹᱞᱤᱧ? ᱚᱞ ᱨᱮᱦᱚᱸ ᱠᱟᱹᱴᱤᱡ ᱥᱩᱵᱤᱫᱷᱟ ᱠᱚᱜ ᱛᱟᱞᱤᱧᱟ᱾
ᱦᱮᱸ ᱦᱮᱸ᱾
ᱟᱨ ᱟᱹᱵᱤᱱ ᱦᱚᱸ ᱠᱟᱹᱴᱤᱡ ᱵᱤᱱ ᱞᱟᱹᱭ ᱟᱹᱞᱤᱧ ᱠᱮᱭᱟ ᱟᱹᱰᱤ ᱠᱩᱥᱤ ᱞᱤᱧ ᱵᱩᱡᱷᱟᱹᱣ ᱠᱮᱭᱟ᱾
ᱦᱮᱸ ᱵᱤᱨ ᱵᱩᱨᱩᱱᱤᱭᱟᱜ ᱠᱷᱟᱱ ᱞᱤᱧ ᱞᱟᱹᱭ ᱟᱵᱤᱱ ᱠᱟᱱᱟ ᱛᱟᱦᱚᱞᱮ
ᱦᱳᱭ᱾
ᱵᱤᱨ ᱫᱚ ᱦᱟᱸᱜ ᱠᱷᱟᱱ ᱡᱚᱛᱚ ᱡᱟᱭᱜᱟ ᱨᱮᱫᱚ ᱵᱟᱝ ᱟᱜ ᱵᱟᱝ ᱧᱮᱞᱚᱜ ᱜᱮᱭᱟ᱾
ᱦᱩᱸ᱾
ᱡᱮᱢᱚᱱ ᱟᱞᱮ ᱥᱮᱫ ᱫᱚ ᱵᱤᱨ ᱫᱚ ᱢᱮᱱᱟᱜ ᱟᱥᱮ ᱰᱷᱮᱨ ᱜᱮ ᱵᱤᱨ ᱵᱩᱨᱩ ᱠᱚ ᱢᱮᱱᱟᱜ ᱟᱠᱟᱫᱟ᱾ ᱵᱤᱨ ᱨᱮᱫᱚ ᱦᱟᱸᱜ ᱠᱷᱟᱱ ᱟᱵᱚ ᱫᱚ ᱵᱚᱱ ᱦᱮᱸ
ᱠᱟᱹᱴᱤᱡ ᱮᱸ ᱨᱚᱲ ᱠᱟᱹᱴᱤᱡ ᱠᱟᱴᱟᱜ ᱠᱟᱱ ᱛᱟᱢᱟ ᱦᱟᱞᱠᱟ
ᱟᱪᱪᱷᱟ, ᱱᱤᱛᱚᱜ ᱟᱸᱡᱚᱢᱚᱜ ᱠᱟᱱᱟ?
ᱦᱮᱸ ᱟᱸᱡᱚᱢᱜ ᱠᱟᱱᱟ ᱟᱸᱡᱚᱢᱚᱜ ᱠᱟᱱᱟ᱾
ᱦᱮᱸ ᱵᱤᱨ ᱨᱮᱫᱚ ᱠᱷᱟᱱ ᱟᱹᱰᱤ ᱠᱤᱪᱷᱩ ᱵᱚᱱ ᱧᱟᱢᱟ ᱟᱵᱚ ᱫᱚ ᱠᱷᱟᱱ ᱵᱤᱨᱼᱵᱩᱨᱩ ᱨᱮᱫᱚ ᱠᱷᱟᱱ ᱟᱵᱚ ᱟᱹᱰᱤ ᱠᱤᱪᱷᱩ ᱜᱮᱵᱚᱱ ᱧᱟᱢ ᱜᱮᱭᱟ ᱦᱳᱭᱥᱮ᱾ ᱟᱵᱚ ᱵᱚᱱ ᱧᱮᱞ ᱫᱟᱲᱮᱭᱟᱜᱼᱟ ᱡᱮᱢᱚᱱ ᱟᱵᱚ ᱚᱱᱠᱟᱱᱟᱜ ᱱᱚᱣᱟ ᱵᱤᱨᱼᱵᱩᱨᱩ ᱠᱷᱚᱱ ᱫᱚ ᱟᱵᱚ ᱫᱟᱨᱮ ᱨᱮᱱᱟᱜ ᱡᱟᱦᱟᱸ ᱥᱟᱠᱟᱢ ᱵᱚᱱ ᱧᱟᱢᱟ ᱫᱟᱹᱛᱟᱹᱱᱤ ᱵᱚᱱ ᱧᱟᱢᱟ, ᱯᱟᱹᱦᱤᱞ ᱫᱚ ᱠᱷᱟᱱ ᱟᱵᱚ ᱠᱚᱫᱚᱜ ᱠᱟᱱᱟ ᱟᱫᱚ ᱫᱟ. ᱛᱟᱹᱱᱤ ᱛᱟᱦᱮᱸ ᱠᱟᱱᱟ, ᱱᱮᱛᱟᱨ ᱢᱟ ᱟᱹᱰᱤ ᱠᱤᱪᱷᱩ ᱩᱰᱩᱠ ᱠᱟᱱᱟ ᱦᱳᱭᱥᱮ᱾
ᱦᱳᱭ
ᱵᱟᱨᱟᱥ ᱠᱚᱞᱜᱮᱴ ᱠᱚᱠᱚ ᱛᱮᱠᱚ ᱤᱭᱟᱹᱭᱮᱫᱟ᱾ ᱫᱟᱹᱛᱟᱹᱱᱤ ᱠᱟᱱᱟ ᱠᱚ ᱟᱵᱚ ᱞᱟᱦᱟ ᱫᱚ ᱯᱟᱹᱦᱤᱞ ᱫᱚ ᱮᱠᱷᱟᱱᱼᱟᱜ ᱫᱟᱹᱛᱟᱹᱱᱤ ᱫᱚ ᱮᱠᱷᱟᱱ ᱥᱟᱨᱡᱚᱢ ᱫᱟᱹᱛᱟᱹᱱᱤ ᱛᱮᱵᱚᱱ ᱫᱟᱹᱛᱟᱹᱱᱤᱜ ᱛᱟᱦᱮᱸᱱ,
ᱦᱩᱸ,
ᱟᱨᱦᱚᱸ ᱟᱵᱚ ᱵᱚᱱ ᱧᱟᱢᱟ ᱚᱸᱰᱮ ᱠᱷᱚᱸᱻᱱ ᱡᱮᱞᱮᱠᱟ ᱱᱚᱸᱰᱮᱼᱜ ᱡᱚᱼᱵᱤᱞᱤ, ᱡᱚᱼᱵᱤᱞᱤ ᱠᱚ- ᱦᱚᱸ ᱟᱭᱢᱟ ᱜᱟᱱ ᱜᱮ ᱢᱮᱱᱟᱜᱼᱟ, ᱮᱸ ᱟᱸ ᱡᱟ ᱠᱤᱪ- ᱪᱷᱩ ᱫᱚ ᱮᱠᱷᱟᱱ ᱡᱚᱢ ᱜᱟᱱᱚᱜᱼᱟ, ᱮᱠᱷᱟᱱ ᱠᱤᱪᱷᱩ ᱫᱚ ᱡᱚᱢ ᱵᱟᱝ ᱜᱟᱱᱚᱜᱼᱟ,
ᱦᱳᱭ᱾
ᱵᱟᱲᱟᱭ ᱜᱮᱭᱟᱵᱤᱱ ᱥᱮ ᱵᱟᱝ ᱪᱮᱫ ᱡᱚ ᱠᱚ ᱡᱚᱢ ᱜᱟᱱᱚᱜᱼᱟ?
ᱦᱮᱸ ᱚᱱᱟ ᱫᱚᱞᱤᱧ ᱵᱟᱰᱟᱭ ᱜᱮᱭᱟ ᱟᱨᱠᱤ ᱱᱚᱣᱟ ᱠᱟᱹᱴᱤᱡ ᱵᱤᱱ ᱞᱟᱹᱭ ᱟᱹᱞᱤᱧ ᱠᱷᱟᱱ ᱜᱟᱱ ᱠᱚᱜᱼᱟ ᱡᱟᱦᱟᱸ ᱠᱚ ᱟᱸ ᱡᱚᱢ ᱞᱮᱠᱷᱟᱱ ᱢᱟᱱᱮ ᱚ ᱥᱩᱵᱤᱫᱟ ᱦᱩᱭᱩᱜᱼᱟ,
ᱚᱥᱩᱵᱤᱫᱟ ᱫᱚ ᱦᱩᱭᱩᱜ ᱠᱟᱱ ᱛᱟᱹᱵᱤᱱᱟ ᱟᱹᱵᱤᱱ ᱡᱮᱢᱚᱱ ᱟᱸ ᱱᱚᱣᱟ ᱰᱚᱠᱟ ᱫᱟᱨᱮ ᱵᱤᱱ ᱧᱮᱞ ᱟᱠ-
ᱦᱮᱸ ᱧᱮᱞ ᱟᱠᱟᱫᱟ ᱞᱤᱧ᱾
ᱦᱮᱸ ᱰᱚᱠᱟ ᱡᱚ ᱦᱚᱸ ᱡᱚᱢ ᱵᱟᱝ ᱜᱟᱱᱚᱜᱼᱟ ᱛᱟᱯᱚᱨᱮ ᱱᱚᱣᱟ ᱟᱹᱵᱤᱱ ᱵᱤᱱ ᱧᱮᱞ ᱫᱟᱲᱮᱭᱟᱜᱼᱟ ᱱᱚᱣᱟ ᱥᱤᱨᱦᱤ ᱫᱟᱨᱮ ᱵᱤᱱ ᱧᱮᱞ ᱟᱠᱟᱫᱟ?
ᱵᱟᱝᱼᱟ ᱵᱟᱝᱼᱟ ᱚᱱᱟ ᱫᱚ ᱵᱟᱹᱞᱤᱧ ᱧᱮᱞ ᱟᱠᱟᱫᱟ,
ᱚ ᱟᱪᱪᱷᱟ ᱟᱪᱪᱷᱟ ᱥᱤᱨᱦᱤ ᱫᱟᱨᱮ ᱡᱚᱢ ᱦᱚᱸ ᱵᱟᱝ ᱡᱚᱢ ᱜᱟᱱᱚᱜᱼᱟ᱾
ᱟᱪᱪᱷᱟ ᱚᱱᱟ ᱫᱚ ᱪᱮᱜ ᱛᱮ ᱡᱟᱦᱟᱸ ᱵᱤᱱ ᱞᱟᱹᱭ ᱠᱮᱫᱟ ᱥᱤᱨᱦᱤ ᱫᱟᱨᱮ ᱚᱱᱟ ᱫᱚ ᱪᱮᱫ ᱞᱮᱠᱟ ᱥᱟᱠᱟᱢ ᱥᱮ, ᱡᱚ ᱥᱮ ᱫᱟᱨᱮ ᱠᱟᱹᱴᱤᱡ
ᱥᱟᱠᱟᱢ ᱫᱚ ᱣᱟᱸᱜ ᱠᱷᱟᱱ ᱟᱹᱵᱤᱱ ᱫᱚ ᱚᱱᱟ ᱫᱚ ᱮᱠᱷᱟᱱ ᱵᱤᱱ ᱧᱮᱞ ᱫᱟᱲᱮᱭᱟᱜ-ᱟ, ᱥᱟᱠᱟᱢ ᱫᱚ ᱤᱠᱷᱟᱹᱱ ᱵᱤᱥᱤ ᱵᱚᱲᱚ ᱫᱚ ᱮᱠᱷᱟᱱᱟᱼᱟᱸ ᱢᱟᱨᱟᱝ ᱥᱟᱹᱭᱤᱰ ᱫᱚ ᱵᱟᱝ ᱦᱩᱭᱩᱜᱼᱟ, ᱱᱚᱣᱟ ᱮᱠᱷᱟᱱᱚ ᱵᱤᱥᱤ ᱢᱟᱨᱟᱝ ᱦᱚᱸ ᱵᱟᱝ ᱵᱤᱥᱤ ᱦᱩᱰᱤᱝ ᱦᱚᱸ ᱵᱟᱝ, ᱚᱱᱟ ᱫᱚ ᱢᱤᱰᱤᱭᱟᱢ ᱢᱮᱱᱟᱜ ᱠᱷᱟᱱ ᱥᱟ- ᱠᱟᱢᱼᱚᱜᱼᱟ ᱟᱨ ᱫᱟᱨᱮ ᱫᱚ ᱨᱮᱱᱟᱜ ᱵᱚᱴᱚᱱ ᱫᱚᱵᱤᱱ ᱧᱮᱞ ᱫᱟᱲᱮᱭᱟᱜ-ᱟ, ᱚᱱᱟ ᱫᱚ ᱮᱠᱷᱟᱱ ᱟᱸ ᱡᱮᱢᱚᱱ ᱪᱚᱠᱟᱜ ᱪᱚᱠᱟᱜ ᱚᱱᱼᱚᱸᱠᱟ ᱪᱚᱠᱟᱜ ᱪᱚᱠᱟᱜ ᱠᱷᱟᱱ ᱪᱷᱟᱲᱟᱣ ᱛᱟᱦᱮᱸᱱᱟ ᱵᱩᱡᱽ ᱮᱫᱟ ᱵᱤᱱ,
ᱟᱪᱪᱷᱟ,
ᱟᱨ ᱮᱸᱠᱷᱟᱱ ᱡᱚ ᱫᱚ ᱮᱸᱠᱷᱟᱱ ᱦᱩᱭᱩᱜ ᱠᱟᱱ ᱛᱟᱹᱵᱤᱱᱟ ᱜᱩᱞᱟᱹᱴ ᱜᱮᱭᱟ ᱮᱸᱠᱷᱟᱱ ᱚᱱᱟ ᱫᱚ ᱡᱚᱜ-ᱟ,
ᱦᱩᱸ
ᱚᱱᱟ ᱫᱚᱵᱤᱱ ᱧᱮᱞ ᱫᱟᱲᱮᱼᱟ ᱜᱩᱞᱟᱹᱴ ᱜᱮ ᱡᱚᱜᱼᱟ ᱟᱨ ᱵᱚᱞ ᱞᱮᱠᱟ ᱟᱨᱠᱤ ᱟᱹᱵᱤᱱ ᱵᱤᱱ ᱧᱮᱞ ᱫᱟᱲᱮᱜᱼᱟ᱾
ᱟᱪᱪᱷᱟ ᱟᱪᱪᱷᱟ ᱟᱪᱪᱷᱟ,
ᱦᱮᱸ ᱚᱱᱟ ᱫᱚ, ᱦᱮᱸ ᱦᱮᱸ ᱵᱮᱥᱤ ᱱᱚᱶᱟ ᱢᱟᱨᱟᱝ ᱦᱚᱸ ᱵᱟᱝ ᱢᱟᱨᱟᱝᱼᱟ ᱮᱸᱠᱷᱟᱱ ᱢᱤᱫ ᱪᱩᱯᱩᱫ ᱜᱟᱱ ᱦᱩᱭᱩᱜ-ᱟ ᱢᱟᱱᱮ ᱪᱩᱯᱩᱫ ᱛᱮᱫᱚ ᱵᱮᱱ ᱮᱥᱮᱫ ᱜᱚᱫ ᱠᱟᱜ-ᱟ ᱩᱱ ᱢᱟᱨᱟᱝ ᱢᱟᱨᱟᱝ ᱡᱚᱜ-ᱟ᱾ ᱚᱱᱟᱻᱦᱚᱸ ᱚᱱᱟ ᱦᱚᱸ ᱡᱚᱢ ᱵᱟᱝ ᱜᱟᱱᱚᱜ-ᱟ, ᱚᱱᱟ ᱫᱚ ᱮᱸᱠᱷᱟᱱ ᱠᱚ ᱞᱟᱹᱭᱟ ᱠᱷᱟᱱ ᱡᱚᱢ ᱞᱮᱠᱷᱟᱱ ᱦᱟᱸᱜ ᱠᱷᱟᱱ ᱜᱚᱜᱚᱡ-ᱟ᱾
ᱟᱪᱪᱷᱟ ᱟᱪᱪᱷᱟ,
ᱦᱳ ᱦᱚᱭ᱾ ᱠᱟᱹᱫ ᱠᱟᱹᱴᱤᱡ ᱠᱟᱹᱴᱤᱡ ᱛᱮᱦᱚᱸ ᱩᱱᱟᱹᱜ ᱠᱷᱟᱱ ᱠᱚᱢ ᱛᱟᱹᱵᱤᱱ ᱥᱮ ᱵᱟᱦᱨᱮ ᱨᱮᱱᱟᱜ ᱛᱤ ᱡᱚᱢ ᱠᱚᱱ ᱦᱟᱺᱰᱤᱜ, ᱦᱮᱸ
ᱮᱜ ᱱᱤᱛᱚᱜ ᱚ ᱟᱹᱰᱤᱼᱼ
ᱟᱨᱚ ᱠᱷᱟᱱ ᱱᱟᱜ ᱟᱹᱵᱤᱱ ᱵᱤᱱ ᱧᱮᱞ ᱫᱟᱲᱮ ᱟᱠᱟᱫᱟ ᱠᱷᱟᱱ ᱚᱛᱼᱼ ᱟᱵᱚ ᱴᱷᱤᱠ ᱜᱮᱭᱟ
ᱪᱮᱫ ᱥᱨᱤᱥ ᱥᱤᱨᱤᱥ ᱫᱟᱨᱮ ᱫᱚ ᱵᱟᱝ ᱚᱱᱟ ᱦᱚᱸ ᱵᱟᱹᱞᱤᱧ ᱧᱮᱞ ᱠᱟᱫᱟ ᱥᱤᱨᱤᱥ ᱫᱟᱨᱮ ᱫᱚᱼᱼ
ᱢᱟ ᱵᱮᱱ ᱞᱟᱹᱭᱫᱟ ᱦᱮᱞᱳ ᱟᱸᱡᱚᱢ ᱫᱟᱵᱤᱱ ᱱᱤᱛᱚᱝ ᱦᱮᱸᱼᱼ ᱟᱨ ᱦᱚᱸ ᱟᱹᱵᱤᱱ ᱫᱚ ᱯᱟᱹᱦᱤᱞ ᱫᱚᱵᱤᱱ ᱧᱮᱞ ᱠᱟᱫ ᱜᱮᱭᱟ ᱡᱟᱦᱟᱸ ᱟᱵᱚ ᱵᱤᱨ ᱠᱷᱚᱱ ᱵᱚᱱ ᱧᱟᱢ ᱫᱚᱼᱼ ᱱᱚᱣᱟ ᱡᱚ ᱵᱤᱞᱤ ᱢᱟ ᱦᱩᱭ ᱱᱟ ᱛᱟᱦᱚᱞᱮ ᱟᱹᱵᱤᱱ ᱫᱟᱨᱮᱼᱼ ᱮᱱᱠᱷᱟᱱ ᱫᱟᱨᱮ ᱫᱚ ᱯᱟᱹᱦᱤᱞ ᱫᱚ ᱱᱟᱜ ᱠᱷᱟᱱ ᱟᱵᱚ ᱚᱲᱟᱜ ᱫᱚ ᱱᱟᱜ ᱠᱷᱟᱱ ᱱᱮᱛᱟᱨ ᱢᱟ ᱟᱹᱰᱤ ᱨᱚᱠᱚᱢ ᱠᱚ ᱵᱮᱱᱟᱣ ᱫᱟ ᱤᱴᱟᱹ ᱠᱚᱛᱮ ᱱᱟᱜ ᱠᱷᱟᱱ ᱚᱲᱟᱜ ᱠᱚ ᱵᱮᱱᱟᱣ ᱫᱟ ᱯᱟᱹᱦᱤᱞ ᱫᱚ ᱱᱟᱜ ᱠᱷᱟᱱ ᱱᱚᱣᱟ ᱟᱵᱚᱼᱼ ᱪᱮᱫ ᱠᱚ ᱞᱟᱹᱭᱟ ᱫᱟᱨᱮ ᱛᱮᱜᱮ ᱱᱟᱜ ᱠᱷᱟᱱ ᱠᱟᱴ ᱛᱮ ᱜᱮ ᱱᱟᱜ ᱠᱷᱟᱱ ᱱᱚᱣᱟ ᱫᱚ ᱤᱭᱟᱹ ᱵᱚᱱ ᱵᱮᱱᱟᱣ ᱛᱟᱦᱮᱱ ᱚᱲᱟᱜᱼᱼ ᱠᱚ ᱫᱚᱼᱼ
ᱦᱳᱢ
ᱦᱳ‌ ᱳᱢ ᱚᱲᱟᱜ ᱥᱟᱶ ᱛᱮ ᱟᱵᱚ ᱱᱟᱦᱮᱞ ᱠᱚ ᱦᱚᱸ ᱵᱚᱱ ᱵᱮᱱᱟᱣ ᱛᱟᱦᱮᱸᱫ ᱦᱳᱭ ᱥᱮ
ᱦᱳᱭ
ᱟᱬᱟᱨ ᱠᱚ ᱟᱬᱜᱚᱢ ᱠᱚ ᱚᱱᱟ ᱠᱚᱼᱼ ᱧᱮᱞ ᱧᱮᱞ ᱠᱟᱜ ᱜᱮᱭᱟ ᱵᱤᱱ ᱟᱹᱵᱤᱱ ᱦᱚᱸᱼᱼ
ᱦᱮᱸ
ᱟᱫᱚ ᱚᱱᱟ ᱠᱚᱵᱚᱱ ᱵᱮᱱᱟᱣ ᱛᱟᱦᱮᱸᱫ
ᱟᱪᱪᱷᱟ ᱟᱲᱟᱨ ᱟᱼᱟ ᱟᱬᱜᱚᱢ ᱱᱟᱦᱮᱞᱼᱼ ᱚᱱᱟ ᱠᱚ ᱚᱱᱮ ᱪᱮᱫ ᱪᱮᱫ ᱫᱟᱨᱮ ᱛᱮ ᱵᱮᱱᱟᱣ ᱜᱟᱱᱚᱜ-ᱟ ᱠᱟᱹᱴᱤᱡ ᱞᱟᱹᱭ ᱞᱮᱠᱷᱟᱱ ᱵᱟᱹᱞᱤ ᱠᱚᱜ-ᱟ
ᱵᱮᱱᱟᱣ ᱫᱚ ᱦᱟᱜ ᱠᱷᱟᱱ ᱟᱲᱟᱨ ᱡᱟᱦᱟᱸ ᱚᱱᱟ ᱫᱚ ᱵᱤᱱ ᱵᱮᱱᱟᱣ ᱫᱟᱲᱮᱜᱼᱼ ᱫᱟᱲᱮᱭᱟᱜᱼᱟ ᱵᱤᱱ ᱚᱱᱰᱮ ᱵᱤᱱ ᱞᱟᱹᱭᱟ ᱟᱹᱵᱤᱱ ᱱᱚᱣᱟ ᱱᱚᱣᱟ ᱛᱟᱨᱚᱵ ᱫᱟᱨᱮ ᱵᱤᱱ ᱧᱮᱞ ᱠᱟᱫᱟ
ᱦᱮᱸ ᱧᱮᱞ ᱠᱟᱫᱟ ᱞᱤᱧ
ᱮ ᱛᱟᱨᱚᱵ ᱵᱟᱝ ᱠᱷᱟᱱ ᱟᱹᱵᱤᱱ ᱱᱚᱣᱟ ᱱᱚᱣᱟ ᱡᱟᱦᱟᱸᱼᱼ ᱦᱮᱸ ᱢᱟᱛᱠᱚᱢ ᱫᱟᱨᱮ ᱦᱳᱭ ᱥᱮ ᱢᱟᱛᱠᱚᱢ ᱵᱟᱠᱷᱟᱱ ᱛᱟᱨᱚᱵ ᱛᱮ ᱦᱚᱸ ᱵᱤᱱ ᱵᱮᱱᱟᱣ ᱫᱟᱲᱮᱭᱟᱜᱼᱟ ᱵᱤᱱ ᱨᱮ ᱠᱷᱟᱱ ᱟᱜ ᱠᱷᱟᱱ ᱩᱱ ᱫᱚ ᱡᱟᱥᱼᱼ ᱛᱤ ᱵᱤᱱ ᱪᱟᱞᱟᱜᱼᱟ ᱟᱨᱦᱚᱸ ᱱᱚᱣᱟ ᱫᱚ ᱠᱷᱟᱱ ᱦᱟᱸᱜ ᱡᱚᱢ ᱦᱚᱸ ᱵᱟᱠᱚ ᱡᱚᱢ ᱜᱚᱫ ᱠᱮᱭᱟ ᱩᱱᱠᱩ ᱡᱟᱦᱟᱸᱭ ᱧᱤᱫᱤᱨ ᱠᱚ ᱢᱮᱱᱟᱜ ᱠᱚ ᱫᱚ ᱧᱤᱫᱤᱨ ᱟᱨ ᱦᱚᱸ ᱩᱱᱠᱩ ᱩᱱᱠᱩ ᱟᱨᱚᱼᱼ ᱟᱭᱢᱟ ᱜᱟᱱ ᱩᱱᱠᱩ ᱡᱟᱦᱟᱸᱭ ᱪᱤᱞᱤ ᱛᱤᱡᱩ ᱠᱚ ᱢᱮᱱᱟᱜ ᱠᱚᱣᱟ ᱩᱱᱠᱩ ᱠᱚ ᱦᱚᱸ ᱵᱟᱠᱚ ᱡᱚᱢ ᱠᱮᱭᱟ
ᱦᱮᱸ
ᱟᱬᱜᱚᱢ ᱦᱚᱸ ᱟᱹᱵᱤᱱ ᱵᱤᱱ ᱵᱮᱱᱟᱣ ᱫᱟᱲᱮᱭᱟᱜᱼᱟ ᱚᱱᱟ ᱟᱬᱜᱚᱢ ᱠᱚ ᱦᱚᱸ ᱚᱱᱟ ᱤᱭᱟᱹ ᱛᱮ ᱦᱚᱸ ᱠᱚ ᱵᱮᱱᱟᱣ ᱜᱮᱭᱟ ᱟᱬᱜᱚᱢ ᱢᱟ ᱱᱚᱣᱟ ᱤᱭᱟᱹ ᱛᱮ ᱦᱚᱸ ᱵᱮᱱᱟᱜ ᱜᱮᱭᱟ ᱢᱟᱱᱮ ᱟᱬᱜᱚᱢ ᱫᱚ ᱤᱭᱟᱹ ᱞᱟᱜᱟᱜᱼᱟ ᱥᱮ ᱯᱟᱴᱟ ᱵᱮᱱᱟᱣ ᱞᱟᱜᱟᱜᱼᱟ ᱚᱱᱟ ᱫᱚ ᱟᱹᱵᱤᱱ ᱵᱤᱱ ᱵᱮᱱᱟᱣ ᱫᱟᱲᱮᱭᱟᱜᱼᱟ ᱱᱚᱣᱟ ᱥᱟᱨᱡᱚᱢ ᱨᱮᱱᱟᱜ ᱯᱟᱴᱟ ᱵᱤᱱ ᱵᱮᱱᱟᱣ ᱫᱟᱲᱮᱭᱟᱜᱼᱟ
ᱟᱪᱪᱷᱟ
ᱚᱱᱟ ᱦᱚᱸ ᱠᱮᱴᱮᱡ ᱜᱮ ᱦᱩᱭᱩᱜᱼᱟ ᱡᱟᱹᱥᱛᱤ ᱠᱟᱭ ᱛᱮ ᱟᱵᱮᱱ ᱢᱟᱨᱟᱝ ᱧᱚᱜ ᱫᱟᱨᱮ ᱨᱮᱱᱟᱜ ᱞᱟᱜᱟᱣ ᱵᱤᱱᱟ ᱮᱸᱰᱮ ᱠᱷᱟᱱ ᱚᱱᱟ ᱫᱚ ᱠᱮᱴᱮᱡ ᱧᱚᱜ ᱛᱟᱦᱮᱱᱟ ᱥᱮ, ᱵᱚᱛᱚᱨ ᱫᱚ ᱦᱟᱜ ᱠᱷᱟᱱ ᱵᱟᱝ ᱛᱟᱦᱮᱱᱟ ᱚᱱᱟ ᱫᱚ ᱦᱳᱭ ᱥᱮ, ᱟᱨᱚ ᱵᱤᱨ ᱵᱩᱨᱩ ᱨᱮᱢᱟ ᱟᱭᱢᱟ ᱜᱟᱱ ᱡᱤᱭᱟᱹᱞᱤ ᱠᱚ ᱧᱟᱢᱚᱜᱼᱟ ᱦᱳᱭ ᱥᱮ ᱟᱵᱚ ᱫᱚ ᱦᱟᱜ ᱠᱷᱟᱱ ᱞᱟᱦᱟᱛᱮ ᱛᱮᱫᱚ ᱦᱜ ᱠᱷᱟᱱ ᱵᱤᱨ ᱡᱤᱭᱟᱹᱞᱤ ᱜᱚᱡ ᱠᱟᱛᱮ ᱜᱮ ᱟᱵᱚ ᱫᱚ ᱠᱷᱟᱱ ᱵᱚᱱ ᱤᱭᱟᱹᱣ ᱟᱠᱟᱫᱟ ᱩᱜᱮ ᱡᱚᱢ ᱵᱟᱲᱟ ᱟᱠᱟᱫ ᱜᱮᱭᱟ᱾
ᱦᱳᱭ ᱦᱳᱭ ᱦᱮᱸ ᱟᱸᱡᱚᱢ ᱫᱟᱞᱤᱧ ᱟᱸᱡᱚᱢ ᱫᱟᱞᱤᱧ
ᱦᱮᱸ᱾ ᱦᱟᱸᱜ ᱠᱷᱟᱱ ᱤᱭᱟᱹ ᱵᱤᱨ ᱥᱩᱠᱨᱤ ᱠᱚᱫᱚ ᱦᱟᱸᱜ ᱠᱷᱟᱱ ᱡᱚᱢ ᱠᱟᱜ ᱠᱚ ᱜᱮᱭᱟ ᱥᱮ ᱵᱟᱝ?
ᱵᱟᱝ ᱜᱮ ᱵᱟᱞᱤᱧ ᱧᱮᱞ ᱠᱟᱫ ᱠᱚᱣᱟ ᱩᱱᱠᱩ ᱫᱚ᱾
ᱚ ᱟᱪᱪᱷᱟ ᱟᱪᱪᱷᱟ, ᱵᱤᱨ ᱥᱩᱠᱨᱤ ᱫᱚ ᱦᱟᱜ ᱠᱷᱟᱱ ᱟᱵᱚ ᱱᱚᱝᱠᱟ ᱱᱩᱠᱩ ᱡᱟᱦᱟᱸᱭ ᱫᱤᱥᱚᱢ ᱠᱚᱨᱮ ᱵᱚᱱ ᱟᱹᱥᱩᱞ ᱠᱚᱜᱮᱭᱟ᱾ ᱱᱩᱠᱩ ᱥᱩᱠᱨᱤ ᱡᱟᱦᱟᱸᱭ ᱢᱮᱱᱟᱜ ᱠᱚᱫᱚ᱾ ᱚᱱᱠ ᱜᱮ ᱩᱱᱟᱹᱜ ᱢᱟᱨᱟᱝ ᱜᱮᱭᱟ ᱟᱨᱠᱚ ᱢᱟᱨᱟᱝᱚᱜᱼᱟ ᱩᱱᱠᱩ ᱦᱚᱸ ᱢᱟᱨᱟᱝ ᱢᱟᱨᱟᱝ ᱠᱚ ᱵᱮᱱᱟᱜ ᱜᱮᱭᱟ, ᱢᱮᱱᱠᱷᱟᱱ ᱩᱱᱠᱩᱣᱟᱜ ᱫᱚ ᱡᱟᱦᱟᱸ ᱡᱤᱞ ᱛᱟᱠᱚ ᱥᱮ
ᱦᱩᱸ᱾
ᱱᱩᱠᱩᱣᱟᱜ ᱡᱟᱦᱟᱸ ᱱᱩᱠᱩ ᱟᱵᱚ ᱫᱤᱥᱚᱢ ᱨᱮᱱ ᱥᱩᱠᱨᱤ ᱠᱷᱚᱱ ᱫᱚ ᱟᱹᱰᱤ ᱵᱷᱮᱜᱟᱨ ᱜᱮ ᱛᱟᱠᱚᱣᱟ, ᱩᱱᱠᱩᱣᱟᱜ ᱡᱤᱞ ᱫᱚ᱾ ᱩᱱᱠᱩᱣᱟᱜ ᱫᱚ ᱡᱮᱞᱮᱠᱟ ᱵᱚᱱ ᱧᱮᱞ ᱫᱟᱲᱮᱭᱟᱜᱼᱟ ᱮ ᱩᱱᱠᱩᱣᱟᱜ ᱫᱚ ᱡᱤᱞ ᱫᱚ ᱦᱩᱭᱩᱜ ᱠᱟᱱ ᱛᱟᱵᱚᱱᱟ ᱩᱱᱠᱩᱣᱟᱜ ᱫᱚ ᱮᱠᱮᱱ ᱡᱤᱞ ᱛᱟᱦᱮᱱᱟ ᱠᱷᱟᱱ ᱤᱛᱤᱞ ᱫᱚ ᱦᱟᱜ ᱠᱷᱟᱱ ᱚᱱᱠᱟ ᱫᱚ ᱵᱟᱝ ᱛᱟᱦᱮᱱ ᱛᱟᱠᱚᱣᱟ ᱤᱛᱤᱞ ᱟᱨ ᱰᱟᱴᱟ ᱠᱚᱵᱤᱱ ᱧᱮᱞ ᱫᱟᱲᱮᱭᱟᱜ ᱠᱷᱟᱱ ᱰᱟᱴᱟ ᱦᱚᱸ ᱵᱤᱱ ᱧᱮᱞ ᱫᱟᱲᱮᱭᱟᱜᱼᱟ᱾ ᱩᱰᱩᱠ ᱜᱮ ᱛᱟᱦᱮᱱ ᱛᱟᱠᱚ ᱠᱷᱟᱱ ᱩᱱᱠᱩᱣᱟᱜ ᱫᱚ᱾
ᱦᱮᱸ᱾
ᱩᱱᱠᱩ ᱫᱚ ᱡᱟᱹᱥᱛᱤ ᱠᱟᱭᱛᱮ ᱦᱟᱸᱜ ᱠᱷᱟᱱ ᱠᱚ ᱡᱚᱢ ᱜᱮᱭᱟ᱾ ᱫᱟᱨᱮ ᱨᱮᱦᱮᱫ ᱠᱚᱜᱮ ᱠᱚ ᱡᱚᱢ ᱜᱮᱭᱟ ᱥᱮ ᱟᱨ ᱩᱱᱠᱩ ᱫᱚ ᱦᱟᱜ ᱠᱷᱟᱱ ᱱᱩᱠᱩ ᱫᱤᱥᱚᱢ ᱨᱮᱱ ᱥᱩᱠᱨᱤ ᱠᱚ ᱠᱷᱚᱱ ᱦᱚᱸ ᱦᱟᱸᱜ ᱠᱷᱟᱱ ᱠᱚ ᱩᱱᱠᱩ ᱫᱚ ᱡᱳᱨ ᱦᱟᱜ ᱠᱷᱟᱱ ᱠᱚ ᱫᱟᱹᱲ ᱫᱟᱲᱮᱭᱟᱜᱼᱟ, ᱩᱱᱠᱩ ᱫᱚ᱾
ᱟᱪᱪᱷᱟ, ᱟᱪᱪᱷᱟ, ᱟᱪᱪᱷᱟ᱾
ᱦᱳᱭ ᱦᱟᱜ ᱠᱷᱟᱱ ᱟᱨ ᱵᱤᱨ ᱥᱩᱠᱨᱤ ᱫᱚ ᱦᱟᱸᱜ ᱠᱷᱟᱱ ᱟᱨᱦᱚᱸ ᱱᱚᱛᱮ ᱵᱤᱱ ᱧᱮᱞ ᱫᱟᱲᱮᱭᱟᱜᱼᱟ, ᱡᱟᱦᱟᱱᱟᱜ ᱡᱩᱫᱤ ᱵᱤᱱ ᱪᱟᱥ ᱠᱟᱜᱼᱟ᱾ ᱚᱱᱟ ᱠᱚ ᱠᱟᱱᱟ ᱦᱩᱲᱩ ᱦᱩᱭᱮᱱ ᱛᱟᱵᱤᱱᱟ ᱟᱨᱦᱚᱸ ᱡᱟᱦᱟᱱᱟᱜ ᱠᱚᱸᱰᱷᱟ ᱢᱚᱰᱷᱟ ᱚᱱᱟ ᱠᱚᱦᱚᱸ ᱠᱚ ᱡᱚᱢ ᱜᱚᱫ ᱠᱟᱜᱼᱟ᱾ ᱡᱩᱫᱤ ᱟᱹᱵᱤᱱ ᱦᱟᱜ ᱠᱷᱟᱱ ᱵᱟᱝ ᱵᱤᱱ ᱮᱥᱮᱫ ᱠᱟᱜ-ᱟ ᱥᱮ ᱵᱟᱝᱵᱤᱱ ᱛᱟᱦᱮᱱᱟ᱾ ᱚᱱᱟ ᱠᱚᱨᱮ
ᱟᱪᱪᱷᱟ᱾
ᱦᱳᱭ ᱾ ᱟᱨᱦᱚᱸ ᱛᱟᱹᱨᱩᱵ ᱵᱤᱱ ᱧᱮᱞ ᱟᱠᱟᱫ ᱠᱚᱣᱟ ᱥᱮ ᱵᱟᱝ?
ᱦᱮᱸ, ᱛᱟᱹᱨᱩᱯ ᱜᱮᱞᱤᱧ ᱧᱮᱞ ᱟᱠᱟᱫ ᱠᱚᱣᱟ ᱾ ᱚᱱᱟ ᱯᱷᱳᱱ ᱨᱮ ᱜᱮᱞᱤᱧ ᱧᱮᱞ ᱟᱠᱟᱫ ᱠᱚᱣᱟ, ᱚᱱᱠᱟ ᱮᱴᱟᱜ ᱠᱚᱨᱮ ᱫᱚ ᱵᱟᱝᱞᱤᱧ ᱧᱮᱞ ᱟᱠᱟᱫ ᱠᱚᱣᱟ ᱾
ᱟᱨ
ᱟ ᱟ ᱟᱯᱮ ᱥᱮᱫ ᱛᱟᱹᱨᱩᱵ ᱢᱮᱱᱟᱜ ᱠᱚᱣᱟ ᱥᱮ?
ᱦᱮᱸ, ᱢᱮᱱᱟᱜ ᱟᱠᱟᱫ ᱠᱚ ᱜᱮᱭᱟ ᱛᱟᱹᱨᱩᱯ ᱫᱚ ᱮᱠᱷᱟᱱ ᱾
ᱛᱤᱱᱟᱹᱜ ᱜᱟᱱ ᱟᱨ ᱦᱳᱭ, ᱢᱟᱱᱮ ᱧᱮᱞ ᱡᱚᱝ ᱛᱮ ᱩᱱᱠᱩ ᱪᱮᱫ ᱞᱮᱠᱟ ᱵᱚᱛᱚᱨ ᱠᱚ ᱵᱩᱡᱷᱟᱹᱜᱼᱟ ᱥᱮ
ᱦᱮᱸ, ᱵᱚᱛᱚᱨ ᱜᱮᱭᱟ ᱟᱹᱞᱤᱧ ᱞᱤᱧ ᱧᱮᱞ ᱟᱠᱟᱫ ᱠᱚᱣᱟ ᱛᱟᱹᱨᱩᱵᱽ ᱟᱸᱠᱷᱟᱱ ᱾
ᱦᱳᱭ ᱥᱚᱞᱦᱮ ᱜᱮ ᱥᱚᱞᱦᱮ ᱜᱮᱭᱟ ᱠᱚ ᱾
ᱦᱮᱸ, ᱥᱚᱞᱦᱮ ᱜᱮᱭᱟ ᱠᱚ ᱢᱮᱱᱠᱷᱟᱱ ᱦᱟᱸᱜ ᱠᱷᱟᱱ ᱩᱱᱠᱩ ᱫᱚ ᱮᱜᱠᱷᱟᱱ ᱞᱟᱹᱴᱩ ᱜᱮᱠᱚ ᱥᱮᱛᱟ ᱠᱚ ᱠᱷᱚᱱ ᱫᱚ ᱾ ᱦᱳᱭ ᱥᱮ, ᱧᱮᱞ ᱛᱮᱢᱟ ᱟᱹᱰᱤ ᱵᱚᱛᱚᱨᱟᱱ ᱜᱮᱠᱚ ᱧᱮᱞᱚᱜᱼᱟ ᱾ ᱛᱟᱹᱨᱩᱵ ᱫᱚ ᱦᱟᱸᱜ ᱠᱷᱟᱱ ᱵᱤᱱ ᱧᱮᱞ ᱠᱟᱜ ᱠᱚ ᱜᱮᱭᱟ, ᱩᱱᱠᱩ ᱫᱚ ᱟᱹᱰᱤ ᱠᱤᱪᱷᱩ ᱠᱚ ᱡᱚᱢ ᱠᱚᱣᱟ᱾ ᱠᱩ ᱜᱮᱭᱟ ᱢᱮᱨᱚᱢ, ᱰᱟᱹᱟᱝᱨᱤ ᱦᱩᱭᱮᱱ ᱛᱟᱢᱟ ᱟᱨᱦᱚᱸ ᱱᱩᱠᱩ ᱮᱴᱟᱜ ᱡᱤᱵᱼᱡᱤᱭᱟᱹᱞᱤ ᱠᱚ ᱢᱮᱱᱟᱜ ᱠᱚᱣᱟ ᱡᱮᱢᱚᱱ ᱡᱮᱞ ᱥᱟᱶᱛᱮ ᱠᱩᱞᱟᱹᱭ ᱩᱱᱠᱩ ᱠᱚ ᱡᱚᱢ ᱠᱚ ᱜᱮᱭᱟ ᱟᱨᱦᱚᱸ᱾
ᱦᱳᱭ ᱾ ᱟᱪᱪᱷᱟ, ᱟᱹᱞᱤᱧ ᱚᱱᱟ ᱢᱤᱫᱴᱟᱝ ᱠᱟᱛᱷᱟ ᱵᱟᱹᱞᱤᱧ ᱵᱩᱡ ᱫᱟᱲᱮᱭᱟᱜ ᱠᱟᱱᱟ ᱾ ᱚᱱᱟ ᱠᱟᱹᱴᱤᱡ ᱟᱹᱞᱤᱧ ᱞᱟᱹᱭ ᱟᱹᱞᱤᱧ ᱵᱤᱱ ᱥᱮ ᱾
ᱦᱮᱸ, ᱞᱟᱹᱭᱵᱤᱱ ᱢᱟ ᱾
ᱚᱱᱮ ᱡᱟᱦᱟᱸ ᱠᱚ ᱞᱟᱹᱭᱟ ᱠᱟᱛᱷᱟ ᱨᱮ, ᱠᱚ ᱪᱮᱫ ᱠᱟᱰᱚᱢ, ᱦᱮᱸᱥᱮᱞ ᱯᱟᱭᱲᱟ ᱾
ᱦᱮᱸ ᱾
ᱦᱳᱭ, ᱚᱱᱟ ᱠᱟᱹᱴᱤᱡ ᱞᱟᱹᱭ ᱟᱹᱞᱤᱧ ᱠᱷᱟᱱ
ᱪᱮᱫ ᱵᱤᱱ ᱞᱟᱹᱭ ᱠᱮᱫᱟ ᱟᱨ ᱢᱤᱫ ᱫᱷᱟ ᱞᱟᱹᱭᱵᱤᱱ ᱥᱮ ᱢᱟ?
ᱠᱚᱪᱮ ᱠᱟᱰᱚᱢ ᱦᱮᱸᱥᱮᱞ ᱯᱟᱭᱲᱟ ᱾
ᱦᱮᱸ, ᱚᱱᱟ ᱫᱚ ᱟᱨᱠᱤ ᱪᱮᱫ ᱢᱟᱱᱮ ᱯᱟᱸᱭᱲᱟ ᱵᱤᱱ ᱵᱮᱱᱟᱣ ᱞᱟᱹᱜᱤᱫᱟ ᱥᱮ ᱪᱮᱫ?
ᱦᱩᱸ ᱦᱩᱸ ᱦᱳᱭ, ᱟᱨᱠᱤ ᱚᱱᱟ ᱫᱚ ᱮᱸ ᱪᱮᱫ ᱞᱮᱠᱟ ᱠᱚ ᱞᱟᱹᱭ ᱦᱚᱪᱚᱣ ᱠᱟᱫᱟ, ᱟᱹᱞᱤᱧ ᱦᱚᱸ ᱩᱱᱟᱹᱜ ᱵᱮᱥ ᱫᱚ ᱵᱟᱹᱞᱤᱧ ᱵᱟᱲᱟᱭᱟ ᱾ ᱦᱮᱸᱥᱮ?
ᱦᱮᱸ, ᱞᱟᱹᱭᱵᱤᱱ ᱥᱮ ᱢᱟ ᱟᱵᱮᱱ ᱠᱟᱹᱴᱤᱡ, ᱟᱹᱞᱤᱧ ᱦᱚᱸ ᱚᱱᱠᱟ ᱚᱱᱟ ᱫᱚ ᱠᱷᱟᱱ ᱵᱟᱹᱞᱤᱧ ᱟᱸᱡᱚᱢ ᱠᱟᱫᱟ ᱾
ᱟᱪᱪᱷᱟ ᱪᱷᱟ, ᱡᱟᱦᱟᱸ ᱟᱜ ᱟᱭᱳ ᱦᱚᱲ ᱠᱚ ᱦᱮᱸᱥᱮ?
ᱦᱮᱸ ᱾
ᱦᱮᱸ ᱚᱱᱮ ᱡᱚᱠᱷᱚᱱ ᱫᱟᱜ ᱟᱜᱩ ᱠᱚ ᱪᱟᱞᱟᱜᱼᱟ ᱥᱮ
ᱦᱮᱸ ᱾
ᱩᱱ ᱫᱚ ᱡᱟᱦᱟᱸ ᱴᱷᱤᱞᱤ ᱠᱚ ᱦᱮᱨᱢᱮᱫ ᱠᱟᱜᱼᱟ ᱩᱱᱫᱚ ᱠᱚᱪᱮ ᱠᱚᱪᱮ ᱠᱚᱜᱼᱟ ᱠᱚᱥᱮ?
ᱦᱮᱸ ᱾
ᱦᱳᱭ ᱦᱳᱭ, ᱚ ᱚᱱᱟ ᱫᱚᱠᱚ ᱞᱟᱹᱭᱟ ᱠᱚᱪᱮ ᱠᱟᱰᱚᱢ ᱦᱮᱸᱥᱮ ᱾
ᱦᱮᱸ ᱾
ᱦᱳᱭ, ᱚᱝᱠᱟ ᱞᱤᱧ ᱵᱟᱲᱟᱭᱟ ᱟᱨ ᱡᱟᱦᱟᱸ ᱦᱮᱸᱥᱮᱞ ᱯᱟᱸᱭᱲᱟ ᱦᱮᱸᱥᱮ?
ᱦᱮᱸ ᱾
ᱦᱳᱭ, ᱚᱱᱟ ᱫᱚ ᱡᱚᱠᱷᱚᱱ ᱚᱱᱟ ᱥᱤᱭᱳᱜ ᱟᱢ ᱥᱮ ᱰᱟᱝᱨᱟ ᱟᱛᱮᱜ, ᱱᱟᱦᱮᱞ ᱟᱛᱮᱜ ᱦᱮᱸᱥᱮ ᱛᱟᱦᱞᱮ ᱚᱱᱮ ᱩᱱ ᱦᱮᱸᱥᱮᱞ ᱯᱟᱸᱭᱲᱟ ᱠᱚ ᱥᱟᱵᱟ, ᱚᱱᱟ ᱦᱮᱸᱥᱮᱞ ᱯᱟᱸᱭᱲᱟ ᱫᱚ ᱯᱟᱸᱭᱲᱟ ᱫᱚ ᱥᱚᱡᱷᱮ ᱜᱮᱭᱟ ᱟᱨ ᱠᱮᱴᱮᱡ ᱧᱚᱜ ᱜᱮᱭᱟ ᱥᱮ?
ᱦᱮᱸ, ᱚᱱᱟ ᱫᱚ ᱠᱮᱴᱮᱡ ᱜᱮᱭᱟ, ᱦᱮᱸᱥᱮᱞ ᱫᱟᱨᱮ ᱫᱚ ᱦᱟᱸᱜ ᱠᱷᱟᱱ᱾
ᱦᱳᱭ ᱦᱳᱭ, ᱚᱱᱠᱟᱞᱤᱧ ᱵᱟᱲᱟᱭᱟ᱾ ᱟᱪᱪᱷᱟ ᱮᱸᱜ ᱦᱮᱸᱥᱮᱞ ᱫᱟᱨᱮ ᱛᱮ ᱟᱹᱞᱤᱧ ᱡᱩᱫᱤ ᱞᱤᱧ ᱞᱟᱹᱭᱟ ᱱᱟᱦᱮᱞ ᱠᱚ ᱵᱮᱱᱟᱣ ᱾ ᱚᱱᱟ ᱠᱚ ᱪᱮᱫ ᱞᱮᱠᱟ ᱚᱲᱟᱜ ᱵᱮᱱᱟᱣ
ᱦᱮᱸ ᱚᱱᱟ ᱦᱚᱸ ᱟᱹᱰᱤ ᱱᱟᱯᱟᱭᱚᱜ ᱜᱮᱭᱟ ᱚᱱᱟ ᱢᱟ ᱟᱹᱰᱤ ᱠᱮᱴᱮᱡ ᱫᱟᱨᱮ ᱠᱟᱱᱟ ᱦᱟᱸᱜ ᱠᱷᱟᱱ ᱚᱱᱟᱛᱮ ᱚᱱᱟ ᱦᱚᱸ ᱟᱹᱰᱤ ᱠᱮᱴᱮᱡ ᱜᱮᱠᱚ ᱠᱮᱴᱮᱡ ᱜᱮ ᱛᱮᱭᱟᱨᱚᱜ-ᱟ ᱦᱟᱸᱜ ᱠᱷᱟᱱ ᱱᱚᱣᱟ ᱡᱮᱢᱚᱱ ᱵᱤᱱ ᱧᱮᱞ ᱠᱟᱫᱟ ᱦᱟᱸᱜ ᱠᱷᱟᱱ ᱯᱟᱭᱲᱟ ᱠᱚᱦᱚᱸ ᱵᱤᱱ ᱧᱮᱞ ᱠᱟᱫ ᱜᱮᱭᱟ ᱠᱷᱟᱱ ᱚᱱᱟ ᱦᱚᱸ ᱟᱹᱰᱤ ᱠᱮᱴᱮᱡ ᱜᱮ ᱛᱮᱭᱟᱨᱚᱜ-ᱟ ᱠᱟᱱᱟ ᱚᱱᱟ ᱛᱮᱦᱚᱸ᱾
ᱦᱳᱭ ᱦᱳᱭ, ᱟᱪᱪᱷᱟ ᱟᱹᱞᱤᱧ ᱦᱚᱸ ᱚᱱᱟ ᱵᱟᱞᱤᱧ ᱵᱩᱡ ᱫᱟᱲᱮᱭᱟᱜ ᱠᱟᱱᱟ ᱠᱟᱹᱴᱤᱡ ᱞᱟᱹᱭ ᱞᱟᱹᱭ ᱞᱟᱹᱭ ᱟᱹᱞᱤᱧ ᱵᱤᱱ ᱥᱮ᱾
ᱦᱮᱸ ᱞᱟᱹᱭ ᱵᱤᱱ ᱢᱟ᱾
ᱮᱸᱜ ᱢᱤᱫᱴᱮᱱ ᱦᱩᱭᱩᱜ ᱠᱟᱱ ᱛᱟᱢᱟ ᱛᱮᱨᱟᱹᱞ ᱠᱚ ᱞᱟᱹᱭ ᱦᱮᱸᱥᱮ
ᱦᱮᱸ᱾
ᱦᱳᱭ, ᱟᱨ ᱢᱤᱫᱴᱮᱱ ᱠᱚ ᱞᱟᱹᱭᱟ ᱜᱟᱰᱟ ᱛᱮᱨᱮᱹᱞ ᱢᱟᱱᱮ ᱜᱟᱰᱟ ᱢᱟᱱᱮ ᱛᱮᱨᱮᱞ ᱫᱚᱠᱚ, ᱡᱚᱢᱟ ᱥᱮ? ᱛᱟᱦᱚᱞᱮ, ᱜᱟᱰᱟ ᱛᱮᱨᱮᱞ ᱦᱚᱸᱛᱚ, ᱠᱚ, ᱡᱚᱢᱟ ᱥᱮ ᱾
ᱵᱟᱝ ᱵᱟᱝ, ᱚᱱᱟ ᱫᱚ, ᱵᱟᱠᱚ ᱡᱚᱢ ᱜᱮᱭᱟ ᱾ ᱜᱟᱰᱟ ᱛᱷᱤᱨᱤᱞ ᱫᱚ, ᱦᱟᱸᱜ ᱾
ᱚᱻ ᱚᱱᱟ ᱫᱚ,
ᱛᱤᱲ
ᱟᱞᱮᱻᱟ ᱾ ᱢᱟᱱᱮ, ᱟᱸᱡᱚᱢ ᱟᱠᱟᱫ ᱟᱞᱤᱧ, ᱢᱟᱱᱮ ᱜᱟᱰᱟ ᱛᱮᱨᱮᱞ ᱦᱚᱸ, ᱢᱮᱱᱟᱜ-ᱟ ᱾ ᱟᱫᱚ ᱪᱮᱫᱞᱮᱠᱟ ᱧᱮᱞᱚᱜ-ᱟ ᱾ ᱚᱱᱟ ᱫᱚ ᱵᱟᱹᱞᱤᱧ ᱵᱟᱲᱟᱭᱟ ᱾ ᱚᱱᱟ ᱠᱟᱹᱴᱤᱡ ᱞᱟᱹᱭ ᱞᱮᱠᱷᱟᱱ ᱵᱷᱟᱞᱤ ᱠᱚᱜᱼᱟ ᱾
ᱜᱟᱰᱟ ᱛᱤᱨᱮᱞ ᱫᱚ ᱵᱤᱱ, ᱟᱹᱵᱤᱱ ᱵᱤᱱ ᱧᱮᱞ ᱨᱮ ᱵᱤᱱ ᱩᱨᱩᱢ ᱫᱟᱲᱮᱭᱟᱜ ᱾ ᱠᱷᱟᱱ ᱛᱤᱨᱮᱞ ᱞᱮᱠᱟ ᱜᱮ ᱧᱮᱞᱚᱜ-ᱟ ᱾ ᱢᱮᱱ, ᱠᱷᱟᱱ, ᱚᱱᱟ ᱨᱮᱫᱚ ᱦᱟᱸᱜ ᱠᱷᱟᱱ, ᱵᱷᱤᱛᱤᱨ ᱫᱚ ᱦᱟᱸᱜ, ᱠᱷᱟᱱ ᱯᱷᱚᱭᱚ ᱜᱮᱭᱟ ᱾ ᱠᱷᱟᱱ, ᱵᱩᱡᱽ ᱫᱟᱲᱮᱭᱟᱜ ᱠᱟᱱᱟ ᱵᱤᱱ, ᱵᱷᱤᱛᱤᱨ ᱫᱚ, ᱠᱷᱟᱱ ᱠᱷᱟᱹᱞᱤ ᱜᱮᱭᱟ ᱾ ᱮᱠᱷᱮᱱ ᱜᱮ ᱾ ᱟᱨ, ᱡᱟᱦᱟᱸ ᱱᱚᱣᱟ ᱛᱤᱨᱤᱞ, ᱱᱚᱣᱟ, ᱮᱸᱻ ᱟᱻᱮᱢᱱᱤ ᱛᱤᱨᱮᱞ ᱦᱟᱸ, ᱟᱸᱻ ᱡᱟᱦᱟᱸ, ᱱᱚᱣᱟ ᱵᱤᱱ ᱧᱮᱞ ᱟᱠᱟᱫ ᱜᱮᱭᱟ ᱾ ᱡᱚᱢ ᱜᱮᱭᱟ ᱠᱚ ᱾ ᱚᱱᱟ ᱫᱚᱵᱤᱱ, ᱧᱮᱞᱟ ᱵᱷᱤᱛᱤᱨ ᱨᱮᱫᱚ, ᱠᱷᱟᱱ ᱤᱭᱟᱹ ᱛᱟᱦᱮᱱ ᱜᱮᱭᱟ, ᱡᱟᱦᱟᱸ ᱚᱱᱟ ᱜᱟᱵᱮ ᱛᱮᱫ, ᱜᱟᱵᱮ ᱥᱟᱶᱛᱮ ᱡᱟᱝ ᱯᱩᱨᱟᱹ ᱵᱤᱱ, ᱧᱮᱞ ᱫᱟᱲᱮᱭᱟᱜ-ᱟ ᱾ ᱚᱱᱟ ᱨᱮ, ᱟᱹᱰᱤ, ᱟᱹᱰᱤ ᱟᱞᱟᱫᱟ ᱜᱮ, ᱧᱮᱞᱚᱜᱼᱟ, ᱡᱟᱦᱟᱸ ᱫᱟᱨᱮ ᱧᱮᱞ ᱨᱮᱜᱮ, ᱟᱹᱵᱤᱱ ᱪᱤᱠᱟᱹ ᱛᱮᱵᱤᱱ, ᱵᱩᱡᱟ ᱾ ᱚᱱᱟ, ᱡᱟᱦᱟᱸ ᱛᱮᱨᱮᱞ ᱡᱚᱢ ᱜᱟᱱᱚᱜ ᱛᱮᱨᱮᱞ ᱫᱚ, ᱟᱜ ᱠᱷᱟᱱ, ᱚᱱᱟ ᱫᱚᱵᱤᱱ, ᱧᱮᱞ ᱫᱟᱲᱮᱭᱟᱜ-ᱟ ᱦᱮᱸᱫᱮ ᱜᱮ, ᱫᱟᱨᱮ ᱫᱚ, ᱟᱜ ᱠᱷᱟᱱ ᱦᱩᱭᱩᱜ-ᱟ ᱾ ᱦᱮᱸᱫᱮ ᱜᱮ, ᱫᱟᱨᱮ ᱦᱩᱭᱩᱜ-ᱟ ᱾ ᱥᱟᱶᱛᱮ ᱚᱱᱟ,